ᱦᱮᱞᱳ ᱦᱮᱸ ᱫᱟᱫᱟ ᱟᱨ ᱪᱮᱫ ᱞᱮᱠᱟ ᱠᱷᱚᱵᱚᱨ ᱠᱚ
ᱱᱟᱯᱟᱭ ᱵᱟᱨᱟᱜ ᱜᱮ ᱪᱮᱫ ᱞᱮᱠᱟ ᱠᱷᱚᱵᱚᱨ ᱫᱚᱢ ᱟᱸᱡᱚᱢᱟ
ᱱᱟᱯᱟᱭ ᱵᱟᱲᱟ ᱜᱮᱛᱚ ᱟᱨ ᱚᱠᱟ ᱠᱚᱨᱮ ᱢᱮᱱᱟᱜ ᱵᱤᱱᱟ ᱦᱚᱸᱜᱚᱭ ᱛᱚ ᱫᱟᱠᱟ ᱠᱚ ᱡᱚᱢ ᱦᱩᱭᱩᱜ ᱠᱟᱱᱟ
ᱦᱩ ᱪᱮᱫ ᱯᱮ ᱩᱛᱩ ᱞᱮᱫᱟ ᱛᱟᱦᱚᱞᱮ
ᱱᱚᱜᱼᱚᱭ ᱤᱭᱟᱹ ᱩᱛᱩ ᱦᱩᱭ ᱞᱮᱱᱟ ᱟᱨᱠᱤ ᱰᱟ‌. ᱞ ᱩᱛᱩ ᱦᱩᱭ ᱞᱮᱱᱟ ᱟᱨᱠᱤ ᱟ ᱟᱜ ᱰᱟ. ᱞ ᱦᱩᱭ ᱞᱮᱱᱟ ᱰᱟ. ᱞ ᱟ. ᱞᱩ
ᱟᱨ ᱮᱴᱟ ᱠᱤᱪᱷᱩ ᱫᱚ ᱪᱮᱫᱦᱚᱸ ᱚᱱᱠᱟ ᱵᱟᱝ ᱦᱩᱭ ᱠᱟᱱᱟ
ᱚ ᱡᱮᱞ ᱯᱷᱮᱞ ᱫᱚ ᱵᱟᱝ
ᱦᱮᱸ ᱵᱟ ᱵᱟ ᱡᱮᱞᱯᱷᱮᱞ ᱫᱚ ᱵᱟᱝ
ᱦᱩᱸ ᱟᱹᱞᱤᱧ ᱡᱟᱹᱯᱩᱫ ᱨᱮ ᱦᱟᱯᱮ ᱡᱮᱞ ᱞᱤᱧ ᱡᱚᱢ ᱞᱟᱹᱜᱤᱫ ᱦᱩᱭ
ᱟ ᱮᱠ ᱱᱚᱢᱵᱚᱨ ᱯᱤ ᱯᱩᱨᱟᱹ ᱚᱱᱛᱮ ᱛᱟᱞᱮ ᱡᱟ. ᱯᱩᱫᱮᱜ ᱟ ᱦᱮᱸ
ᱦᱩ
ᱪᱮ ᱞᱮᱠᱟ ᱥᱚᱠᱛᱚ ᱫᱟᱜᱮ ᱥᱮ
ᱚᱱᱠᱟ ᱠᱚᱢ ᱠᱚᱢ ᱫᱟᱜᱮ ᱥᱚᱠᱛᱚ ᱫᱟᱜᱮ ᱟ ᱥᱮ ᱠᱚᱢ ᱠᱚᱢ ᱫᱟᱜ
ᱥᱚᱠᱛᱚ ᱢᱟᱱᱮ ᱥᱤᱥᱤᱨ ᱫᱟᱜ ᱮᱢᱟᱜ ᱠᱟᱱᱟ ᱥᱤᱥᱤᱨ ᱫᱟᱜ
ᱟ ᱥᱤᱥᱤᱨ ᱫᱟ
ᱥᱤᱥᱤᱨ ᱫᱟᱜ ᱡᱟᱦᱟᱸ ᱫᱚ ᱦᱩᱭᱩᱜ ᱠᱟᱱᱟ ᱢᱟᱱᱮ ᱪᱷᱟᱛᱟ ᱦᱚᱸ ᱵᱟᱝ ᱞᱟᱜᱟᱜᱼᱟ ᱠᱤᱱᱛᱩ ᱫᱟᱜ ᱤᱭᱟᱹ ᱪᱟᱛᱚᱢ ᱦᱚᱸ ᱞᱟᱜᱟᱜᱼᱟ
ᱦᱮᱸ ᱦᱮᱸ
ᱦᱮᱸ ᱥᱮ ᱢᱟᱱᱮ ᱱᱚᱶᱟ ᱫᱟᱜ ᱫᱚ ᱦᱩᱭᱩᱜ ᱠᱟᱱᱟ ᱪᱮᱫ ᱞᱮᱠᱟᱧ ᱞᱟᱹᱭᱟᱢᱟ ᱢᱟᱱᱮ
ᱦᱮᱸ ᱮᱜᱽᱫᱚᱢ ᱮᱜᱽᱫᱚᱢ ᱦᱚᱲ
ᱦᱮᱸ ᱥᱮ
ᱦᱮᱸ ᱮᱫᱚᱢ ᱟᱨ ᱟᱞᱮ ᱥᱮᱫ ᱦᱚᱸ ᱠᱟ ᱢᱟᱱᱮ ᱡᱳᱨ ᱧᱚᱜ ᱠᱟᱹᱴᱤᱡ ᱫᱟᱜ ᱮᱫᱟᱭ ᱛᱚ ᱟᱫᱚ ᱱᱟ. ᱫᱽ ᱠᱚᱨᱮ ᱦᱚᱸ ᱫᱟᱜ ᱠᱚ ᱯᱮᱨᱮᱡ ᱠᱟᱱᱟ ᱟᱨᱠᱤ ᱞᱚᱥᱚᱫ ᱠᱚ ᱦᱩᱭᱩᱜ ᱠᱟᱱᱟ ᱱᱤᱛᱚᱜ
ᱚ
ᱞᱚᱥᱚᱫ ᱠᱚ ᱦᱳᱭ ᱠᱟᱛᱟ ᱟᱨᱠᱤ ᱨᱚᱦᱚᱭ ᱦᱳᱭᱳᱜ ᱦᱟᱸᱜ ᱱᱟᱜ ᱨᱚᱦᱚᱭ ᱠᱚ ᱮᱦᱚᱵ ᱦᱩᱭᱩᱜᱼᱟ ᱦᱮᱸ ᱦᱩᱲᱩ ᱠᱚ
ᱚ
ᱱᱮᱛᱟᱨ ᱢᱟ ᱚᱱᱟ ᱥᱤᱡᱤᱱ ᱜᱮ ᱠᱟᱱᱟ᱾ ᱟᱯᱮ ᱥᱮᱫ ᱫᱚ ᱛᱟᱦᱚᱞᱮ?
ᱟᱞᱮ ᱥᱮᱫ ᱫᱚ ᱛᱚᱞᱟ ᱠᱚᱠᱚ ᱜᱤᱰᱤ ᱛᱚᱞᱟ ᱠᱚ ᱜᱤᱰᱤ ᱵᱟᱲᱟ ᱠᱟᱛᱮᱫ ᱨᱚᱦᱚᱭ ᱠᱚ ᱮᱛᱚᱦᱚᱵᱽ ᱦᱩᱭᱩᱜᱼᱟ ᱨᱚᱦᱚᱭ ᱠᱚ ᱨᱚᱦᱚᱭ ᱵᱟᱢ ᱨᱚᱦᱚᱭ ᱞᱮᱠᱷᱟᱱ ᱪᱮᱫ ᱫᱚᱢ ᱡᱚᱢᱟ
ᱦᱮᱸ ᱮᱜᱽᱫᱚᱢ ᱮᱜᱽᱫᱚᱢ ᱮᱜᱽᱫᱚᱢ ᱮᱜᱽᱫᱚᱢ ᱮᱴᱜᱽᱫᱚᱢ ᱤᱭᱟᱹ ᱠᱚᱯᱮ ᱪᱟᱥ ᱠᱤᱭᱟ ᱛᱟᱞᱮ ᱚᱱᱠᱟ ᱩᱛᱩ ᱠᱚ ᱩᱛᱩ ᱡᱤᱱᱤᱥ
ᱦᱮᱸ ᱪᱟᱥ ᱦᱩᱭᱩᱜᱼᱟ ᱡᱚᱢᱟᱜ ᱫᱚᱠᱷᱟᱱ ᱩᱛᱩ ᱠᱚ ᱠᱷᱟᱱ ᱪᱮᱫ ᱫᱚ
ᱪᱮᱫ ᱠᱚᱵᱮᱱ ᱪᱟᱥ ᱜᱮᱭᱟ ᱛᱟᱦᱚᱞᱮ ᱩᱛᱩ ᱫᱚ?
ᱤᱭᱟᱹ ᱠᱚ ᱵᱷᱤᱱᱰᱤ ᱠᱚ ᱰᱷᱮᱸᱲᱚᱥ ᱠᱚ ᱡᱟᱦᱟᱸ ᱥᱚᱵᱽᱡᱤ ᱠᱚ
ᱡᱚᱛᱚ ᱜᱮᱯᱮ ᱪᱟᱥ ᱜᱮᱭᱟ
ᱦᱮᱸ ᱢᱟᱱᱮ ᱩᱛᱩ ᱡᱤᱱᱤᱥ ᱫᱚ ᱡᱚᱛᱚ ᱜᱮ ᱪᱟᱥ ᱫᱚ ᱦᱩᱭᱩᱜ ᱜᱮᱭᱟ
ᱵᱟᱥ ᱵᱟᱥ ᱟᱨ ᱟᱠᱷᱨᱤᱧ ᱜᱮ ᱟᱠᱷᱨᱤᱧ ᱦᱚᱸ ᱟᱠᱷᱨᱤᱧ ᱜᱮ ᱥᱮ
ᱦᱮᱸ ᱟᱹᱠᱷᱨᱤᱧ ᱟᱹᱠᱷᱨᱤᱧ ᱜᱮ ᱦᱩᱭᱩᱜ ᱜᱮᱭᱟ ᱟᱹᱠᱷᱨᱤᱧ ᱵᱟᱢ ᱟᱹᱠᱷᱨᱤᱧ ᱞᱮᱠᱷᱟᱱ ᱪᱮᱫ ᱛᱮᱫᱚᱢ ᱢᱟᱱᱮ ᱞᱟᱯ ᱞᱟᱯ ᱛᱚ ᱧᱮᱞ ᱦᱩᱭᱩᱜ ᱟᱥᱮ
ᱮᱜᱽᱫᱚᱢ ᱮᱜᱽᱫᱚᱢ ᱞᱟᱵᱷ ᱫᱚ ᱧᱮᱞ ᱦᱩᱭᱩᱜ ᱜᱮᱭᱟ ᱚᱠᱟ ᱟᱯᱮ ᱚᱠᱟ ᱨᱮᱯᱮ ᱟᱹᱠᱷᱨᱤᱧ ᱜᱮᱭᱟ? ᱚᱠᱟ ᱡᱟᱭᱜᱟ ᱨᱮ?
ᱦᱮᱸ
ᱚᱠᱟ ᱡᱟᱭᱜᱟ ᱠᱚᱨᱮ ᱯᱮ ᱟᱹᱠᱷᱨᱤᱧ ᱧᱮᱜ-ᱟ
ᱟ ᱫᱚ ᱚᱱᱟ ᱤᱭᱟᱹ ᱠᱚᱨᱮ ᱱᱟᱜᱟᱨ ᱠᱚᱨᱮ
ᱱᱟᱜᱟᱨ ᱠᱚᱨᱮ
ᱦᱳᱭ ᱱᱟᱜᱟᱨ ᱨᱮ ᱤᱫᱤᱜ ᱦᱚᱸ ᱥᱮ ᱫᱩᱲᱩᱵ ᱠᱟᱛᱮ ᱟᱹᱠᱷᱨᱤᱧ ᱦᱩᱭᱩᱜᱼᱟ ᱦᱮᱸ ᱦᱩᱸ
ᱟᱪᱷᱟ ᱟᱪᱷᱟ ᱟᱨ ᱛᱟᱦᱚᱞᱮ ᱦᱚᱸ ᱚᱱᱠᱟ ᱟᱹᱠᱷᱨᱤᱧ ᱜᱮᱭᱟ
ᱦᱮᱸ
ᱟᱞᱮ ᱱᱚᱛᱮ ᱫᱚ ᱱᱚᱰᱮ ᱵᱚᱞᱛᱮ ᱜᱮᱞᱮ ᱦᱟᱴ ᱠᱚ ᱦᱩᱭᱩᱜ ᱜᱮᱭᱟ ᱛᱚ ᱚᱱᱟ ᱠᱚᱨᱮ ᱚᱱᱟ ᱠᱚᱨᱮ ᱟᱹᱠᱷᱨᱤᱧ ᱜᱮᱭᱟᱞᱮ ᱛᱟᱨᱯᱚᱨᱮ ᱱᱚᱛᱮ ᱵᱟᱡᱟᱨ ᱠᱚᱨᱮ
ᱚᱻ
ᱦᱮᱸ
ᱱᱚᱰᱮ ᱫᱚ ᱫᱩᱲᱩᱵ ᱠᱟᱛᱮᱜ ᱜᱮᱯᱮ ᱟᱹᱠᱷᱨᱤᱧᱟ ᱥᱮ
ᱦᱮᱸ ᱦᱮᱸ
ᱦᱮᱸ
ᱮᱜᱽᱫᱚᱢ ᱫᱩᱲᱩᱵ ᱠᱟᱛᱮᱜ ᱜᱮ
ᱚ ᱫᱩᱲᱩᱵ ᱠᱟᱛᱮᱜ ᱠᱷᱟᱱ ᱫᱚ ᱠᱟᱹᱴᱤᱡ ᱯᱚᱭᱥᱟ ᱫᱤᱥᱟᱹᱜᱼᱟ ᱥᱮ
ᱦᱮᱸᱸ
ᱚᱻ ᱟᱪᱷᱟ ᱟᱪᱷᱟ
ᱛᱮ ᱫᱚ ᱛᱟᱦᱚᱞᱮ ᱡᱤᱨᱟᱹᱣ ᱡᱚᱢ ᱦᱩᱭᱩᱜ ᱠᱟᱱᱟ ᱟᱹᱰᱤ ᱱᱟᱯᱟᱭ ᱠᱟᱛᱷᱟ ᱜᱮᱵᱮᱱ ᱞᱟᱹᱭ ᱟᱠᱟᱫ ᱟᱹᱰᱤ ᱱᱚᱠᱟ ᱱᱚᱠᱟ ᱱᱚᱝᱠᱟ ᱱᱚᱝᱠᱟ ᱤᱭᱟᱹ ᱨᱮᱫᱚ ᱡᱤᱞ ᱡᱚᱢ ᱞᱮᱱᱠᱷᱟᱱ ᱫᱚ ᱟᱹᱰᱤ ᱥᱣᱟᱫᱽ ᱜᱮ ᱵᱩᱡᱷᱟᱹᱜᱼᱟ
ᱦᱩᱸ ᱦᱩᱸ ᱟᱫᱚ ᱵᱚᱭᱞᱟ ᱡᱤᱞ ᱛᱚ ᱡᱟᱦᱟᱸ ᱫᱚ ᱯᱳᱞᱴᱨᱤ ᱡᱤᱞ ᱛᱚ
ᱦᱮᱸ ᱦᱮᱸ ᱦᱮᱸ
ᱦᱮ ᱦᱮᱸ
ᱦᱩᱸ ᱫᱮᱥᱤ ᱡᱤᱞ ᱠᱚ ᱛᱟᱦᱚᱞᱮ
ᱫᱮᱥᱤ ᱡᱤᱞ ᱞᱤᱫᱚ ᱟᱹᱰᱤᱛᱟᱢ ᱤᱭᱟᱹ ᱪᱟᱜ ᱠᱟᱱᱟ ᱜᱚᱱᱚᱝ ᱟᱱ ᱟᱹᱰᱤ ᱥᱮᱛᱟᱢ ᱜᱚᱱᱚᱝ ᱪᱟᱜ ᱠᱟᱱᱟ
ᱦᱩᱸ ᱟᱫᱚ ᱯᱩᱱ ᱦᱮᱸ ᱞᱟᱹᱭ ᱵᱮᱱ
ᱢᱟᱱᱮ ᱩᱸ ᱟᱯᱮ ᱚᱲᱟᱜ ᱨᱮ ᱢᱟᱱᱮ ᱫᱮᱥᱤ ᱥᱤᱢ ᱠᱚ ᱢᱮᱱᱟᱜ ᱠᱚᱣᱟ ᱛᱚ
ᱦᱮᱸ ᱫᱮᱥᱤ ᱥᱤᱢ ᱠᱚ ᱢᱮᱱᱟᱜ ᱠᱚᱣᱟ
ᱦᱮᱸ ᱩᱱᱠᱩ ᱢᱟᱱᱮ ᱩᱱᱠᱩ ᱟᱹᱠᱷᱨᱤᱧ ᱦᱚᱸ ᱟᱹᱠᱷᱨᱤᱧ ᱠᱚᱣᱟᱯᱮ
ᱦᱮᱸ ᱟᱹᱠᱷᱨᱤᱧ ᱠᱚᱣᱟᱞᱮ ᱯᱩᱱ ᱯᱩᱱᱥᱟᱭ ᱤᱭᱟᱹ ᱯᱩᱱ ᱥᱟᱭ ᱥᱮ ᱢᱚᱬᱮ ᱥᱟᱭ ᱴᱟᱠᱟ ᱠᱤᱞᱳ ᱠᱚ ᱟᱹᱠᱷᱨᱤᱧ ᱠᱚᱣᱟ
ᱟᱯᱮ ᱥᱮᱱ ᱛᱤᱱᱟᱹᱜ ᱪᱟᱞᱟᱜ ᱠᱟᱱᱟ?
ᱟᱞᱮᱥᱮᱫ ᱢᱟᱱᱮ ᱪᱮᱫ ᱱᱤᱛᱚᱜ ᱢᱟᱱᱮ ᱱᱤᱝᱠᱟᱹ ᱡᱟᱦᱟᱸᱭ ᱚᱲᱟᱜ ᱠᱷᱚᱱ ᱡᱩᱫᱤᱢ ᱤᱫᱤᱭᱤᱭᱟ ᱚᱱᱟ ᱠᱟᱱᱟ ᱯᱮ ᱥᱟᱭ ᱴᱟᱠᱟ ᱠᱤᱞᱳ ᱥᱟᱲᱮ ᱯᱮ ᱥᱟᱭ ᱯᱮ ᱥᱟᱭ ᱴᱟᱠᱟ ᱛᱮᱠᱚ ᱟᱹᱠᱷᱨᱤᱧ ᱠᱟᱛᱮᱜ ᱠᱚ ᱦᱟᱛᱟᱣ ᱠᱚᱣᱟ ᱡᱮ ᱟᱠᱚ ᱦᱟᱛᱟᱣ ᱠᱟᱛᱮᱜ ᱟᱵᱟᱨ ᱟᱠᱚ ᱠᱚ ᱟᱹᱠᱷᱨᱤᱧ ᱠᱚᱣᱟ ᱫᱩᱲᱩᱵ ᱠᱟᱛᱮᱜ ᱡᱮ
ᱦᱮ ᱦᱩᱸ ᱦᱟᱸᱰᱮ ᱦᱮᱸ ᱫᱚᱠᱟᱱ ᱨᱮ ᱛᱤᱱᱟᱹᱜ ᱠᱚ ᱦᱟᱛᱟᱣ ᱠᱚᱣᱟ ᱛᱟᱦᱚᱞᱮ
ᱫᱚᱠᱟᱱ ᱨᱮᱫᱚ ᱢᱮᱱᱠᱷᱟᱱ ᱫᱚ ᱯᱩᱱ ᱥᱟᱭ ᱴᱟᱠᱟ ᱥᱟᱲᱮ ᱯᱩᱱ ᱥᱟᱭ ᱴᱟᱠᱟᱭ ᱢᱮᱛᱟᱢᱟ ᱛᱚ ᱵᱟᱡᱟᱨ ᱥᱮ ᱠᱤᱞᱳ ᱩᱱᱟᱹᱜ ᱠᱟᱛᱮᱜ ᱪᱟᱞᱟᱜ ᱠᱟᱱᱟ
ᱟᱞᱮ ᱥᱮ ᱱᱚᱥᱚ ᱴᱟᱠᱟ ᱪᱟᱞᱟᱜ ᱠᱟᱱᱟ
ᱱᱚ ᱥᱚ ᱟᱹᱰᱤ ᱴᱟᱠᱟ ᱦᱩᱭᱩᱹ ᱫᱚ ᱢᱟᱱᱮ ᱢᱮᱨᱚᱢ ᱡᱤᱞ ᱠᱷᱚᱱᱳ ᱫᱚ
ᱱᱚᱥᱚ ᱴᱟᱠᱟ ᱦᱩᱸ ᱫᱮᱥᱤ ᱥᱤᱢ ᱨᱮᱱᱟᱜ
ᱢᱟᱱᱮ ᱢᱮᱨᱚᱢ ᱡᱤᱞ ᱞᱮᱠᱟ ᱜᱮ ᱾ ᱥᱮ ᱪᱮᱫ?
ᱦᱩᱸ ᱦᱩᱸ ᱮᱧ ᱤᱧ ᱫᱚ ᱦᱟᱛᱟᱣᱤᱧ ᱪᱟᱞᱟᱣ ᱠᱟᱱᱟ ᱟᱸᱡᱚᱢ ᱠᱟᱛᱮᱜ ᱵᱟᱝ ᱠᱟᱹᱱᱟᱹᱧ
ᱚ
ᱛᱟᱯᱚᱨᱮ ᱩᱸ ᱦᱟᱛᱟᱣ ᱦᱩᱭᱱᱟ ᱤᱱᱠᱟᱹ ᱜᱮ ᱦᱟᱯ ᱠᱮᱡᱤ ᱯᱟ ᱥᱳ ᱜᱟᱱ ᱟᱨ ᱡᱚᱢ ᱢᱟᱛᱚ ᱦᱩᱭᱩᱜ ᱜᱮᱭᱟ᱾ ᱵᱟᱠᱷᱟᱱ ᱫᱚ ᱪᱤᱠᱟᱹᱛᱮ?
ᱚ
ᱟᱞᱮ ᱚᱲᱟᱜ ᱨᱮᱦᱚᱸ ᱥᱤᱱ ᱫᱚ ᱢᱮᱱᱟᱜ ᱠᱚᱜᱮᱭᱟ ᱟᱫᱚ ᱩᱱᱠᱩ ᱫᱚ ᱟᱱᱮ ᱟᱨᱠᱤ ᱚᱱᱠᱟ ᱵᱟᱝ ᱤᱭᱟᱹ ᱠᱟᱱᱟ ᱛᱚ ᱚᱱᱟ ᱠᱷᱟᱹᱛᱤᱨ ᱚᱱᱟ ᱫᱚ ᱵᱟᱝ ᱦᱟᱛᱟᱣ ᱠᱚᱛᱮ ᱛᱮ ᱜᱮ ᱡᱚᱢ ᱦᱩᱭᱱᱟ ᱢᱤᱫ ᱫᱷᱟᱣ
ᱦᱩᱸ ᱦᱩᱸ
ᱦᱮᱸ ᱢᱤᱫ ᱫᱷᱟᱣ ᱵᱟᱝ ᱚᱱᱠᱟ ᱡᱚᱢ ᱦᱩᱭᱩᱜ ᱜᱮᱭᱟ ᱦᱮᱸ ᱜᱮᱥ ᱥᱤᱢ ᱵᱚᱭᱞᱟᱨ ᱵᱚᱭᱞᱟᱨ ᱥᱤᱢ ᱫᱚ ᱡᱚᱢ ᱫᱚ ᱡᱚᱢ ᱜᱮᱭᱟᱞᱮ ᱠᱤᱱᱛᱩ ᱚᱲᱟᱜ ᱦᱚᱲ ᱡᱟᱹᱥᱛᱤ ᱵᱟᱠᱚ ᱡᱚᱢᱟ ᱛᱚ ᱫᱮᱥᱤ ᱥᱤᱢ ᱜᱮ ᱟᱹᱜᱩ ᱦᱩᱭᱩᱜ ᱜᱮᱭᱟ
ᱚ
ᱦᱩᱸ ᱪᱮᱫᱟᱜ ᱥᱮ ᱫᱮᱥᱤ ᱥᱤᱢ ᱨᱮ ᱠᱟᱹᱴᱤᱡ ᱯᱨᱳᱴᱤᱱ ᱧᱚᱜ ᱛᱟᱦᱮᱱᱟ ᱯᱨᱳᱴᱤᱱ ᱠᱚ ᱡᱟᱥᱛᱤ
ᱟᱨ ᱤᱭᱟᱹ ᱪᱮᱫ ᱠᱚ ᱞᱟᱹᱭᱟ ᱩᱱᱠᱩ ᱡᱟᱦᱟᱸᱭ ᱠᱚ ᱵᱞᱮᱭᱟ ᱥᱮ ᱩᱸ
ᱦᱩᱸ ᱦᱩᱸ ᱡᱟᱦᱟᱸᱭ ᱠᱚ ᱵᱮᱞᱮᱭᱟ?
ᱦᱩᱸ ᱩᱱᱠᱩᱣᱟᱜ ᱥᱤ ᱡᱤᱞ ᱫᱚ ᱟᱵᱟᱨ ᱥᱤᱵᱤᱞ ᱧᱚᱜ-ᱟ ᱠᱟᱹᱴᱤᱡ᱾
ᱦᱮᱸ-
ᱱᱟᱥᱮ
ᱟᱪᱷᱟ, ᱟᱪᱷᱟ᱾
ᱟᱵᱚ ᱢᱤᱫ ᱫᱤᱱ ᱱᱚᱸᱰᱮ ᱡᱚᱢ ᱠᱚᱣᱟ ᱵᱚᱱ ᱥᱮ ᱢᱤᱫ ᱫᱤᱱ ᱟᱵᱚᱦᱚᱸ᱾
ᱟᱪᱷᱟ ᱟᱪᱷᱟ ᱛᱟᱦᱞᱮ ᱡᱚᱢ ᱦᱩᱭᱩᱜ ᱜᱮᱭᱟ ᱪᱮᱫᱟᱜ ᱥᱮ ᱵᱟᱝ ᱡᱚᱢ ᱞᱮᱠᱷᱟᱱ ᱛᱚ ᱵᱟᱝ ᱜᱟᱱᱚᱜ ᱠᱟᱱᱟ
ᱵᱟᱝ ᱦᱩᱸ ᱦᱩᱸ ᱵᱚᱭᱞᱟ ᱫᱚ ᱟ. ᱰᱤ ᱫᱤᱱ ᱵᱚᱱ ᱡᱚᱢ ᱫᱟ ᱦᱩᱸ
ᱮᱜᱽᱫᱚᱢ ᱮᱜᱽᱫᱚᱢ ᱮᱜᱽᱫᱚᱢ ᱵᱚᱭᱞᱟᱨ ᱥᱮᱢ ᱵᱚᱞᱛᱮ ᱜᱮᱞᱮ ᱡᱮᱫ ᱦᱚᱸ ᱯᱷᱟᱭᱫᱟ ᱨᱮ ᱵᱟᱝ ᱮᱢᱚᱜ ᱠᱚᱜ-ᱟ
ᱵᱟᱝ ᱵᱟᱝ
ᱠᱷᱟᱹᱞᱤ ᱡᱚᱢ ᱛᱮ ᱦ ᱵᱟᱲᱟᱭ ᱧᱚᱜ ᱠᱟᱱᱟ ᱠᱷᱟᱹᱞᱤ ᱚᱱᱟ ᱦᱩᱸ ᱡᱚᱢᱛᱮ ᱚᱱᱟ ᱦᱚᱲᱢᱚ ᱵᱷᱤᱛᱤᱨ ᱨᱮ ᱡᱟᱦᱟᱸ ᱛᱤᱱᱟᱹᱜ ᱡᱚᱛᱚ ᱤᱭᱟᱹ ᱪᱟᱵᱟᱭᱮᱫ-ᱟ ᱦᱮᱲ ᱪᱟᱵᱟᱭᱮᱫ-ᱟ᱾
ᱦᱩᱸ ᱦᱩᱸ᱾
ᱡᱚᱢ ᱡᱚᱢ ᱫᱚ ᱡᱚᱢ ᱪᱮᱫᱟᱜ ᱥᱮ ᱱᱮᱛᱟᱨ ᱤᱭᱟᱹ ᱠᱚᱦᱚᱸ ᱵᱟᱹᱲᱛᱤ ᱟᱠᱟᱱᱟ ᱥᱮ ᱟ ᱡᱚᱢ ᱫᱚ ᱡᱚᱢᱮ ᱜᱮᱭᱟ ᱠᱚ ᱠᱟᱹᱴᱤᱪ ᱪᱮᱠᱟᱭᱟᱢ ᱨᱮᱴ ᱠᱚᱦᱚᱸ ᱵᱟᱹᱲᱛᱤ ᱮᱱᱟ ᱦᱰᱮ ᱱᱟᱰᱮ ᱟᱹᱰᱤᱜ ᱜᱟᱱ ᱟᱹᱰᱤ ᱠᱤᱪᱷᱩ ᱨᱮᱱᱟ ᱜᱮ ᱦᱮᱸᱥᱮ ᱱᱤᱛᱳᱜ ᱫᱚ ᱡᱮᱢᱚᱱ ᱛᱤᱱᱟᱹᱜ ᱪᱟᱞᱟᱜ ᱠᱟᱱᱟ ᱚᱱᱛᱮ ᱯᱳᱞᱴ ᱴᱤ
ᱯᱳᱚᱞᱴᱨᱤ ᱡᱟᱦᱟᱸ ᱞᱮᱠᱟᱜᱮ ᱵᱟᱨ ᱥᱟᱭ ᱴᱟᱠᱟ ᱫᱚ ᱵᱤᱥᱤ ᱦᱮᱸ ᱥᱮ ᱵᱟᱝ, ᱵᱟᱨ ᱥᱟᱭ ᱴᱟᱠᱟ ᱞᱮᱠᱟ ᱫᱚ ᱪᱟᱞᱟᱜ ᱠᱟᱱ ᱜᱮᱭᱟ᱾ ᱦᱩᱸ ᱦᱩᱸ ᱵᱚᱪᱚᱱ ᱵᱮᱥᱤᱜ-ᱟ᱾ ᱦᱳᱭ ᱥᱮ ᱦᱮᱸ ᱵᱚᱪᱚᱱ ᱵᱮᱥᱤᱜ-ᱟ ᱠᱚᱢ ᱫᱚ ᱵᱟᱝ ᱠᱚᱢᱚᱜ-ᱟ᱾
ᱚ ᱟᱵᱤᱱ ᱢᱟ ᱡᱟᱹᱥᱛᱤ ᱵᱤᱱ ᱞᱟᱹᱭ ᱠᱮᱜ-ᱟ ᱱᱛᱮ ᱢᱟ ᱮᱠᱥᱚ ᱟᱥᱤ ᱮᱠᱥᱚ ᱱᱚᱵᱵᱚᱭ ᱪᱟᱞᱟᱜ ᱠᱟᱱᱟ᱾
ᱟᱫᱚ ᱡᱟᱦᱟᱸ ᱡᱟᱭᱜᱟ ᱨᱮ ᱱᱤᱛᱚᱜ ᱢᱮᱱᱮ-ᱢᱤᱱᱟᱹᱧᱟ ᱚᱸᱰᱮ ᱫᱚ ᱠᱟᱹᱴᱤᱡ ᱵᱮᱥᱤᱜ ᱜᱮᱭᱟ ᱥᱮ᱾
ᱦᱮᱸ ᱦᱮᱸ ᱮᱠᱫᱚᱢ ᱜᱮᱭᱟ ᱦᱮᱸ᱾ ᱦᱩᱸ ᱴᱷᱤᱠ ᱴᱷᱤᱠ ᱠᱟᱛᱷᱟ ᱵᱤᱱ ᱞᱟᱹᱭ ᱠᱟᱜ᱾ ᱩᱦᱸ ᱛᱟᱦᱚᱞᱮ ᱠᱩᱲᱤ ᱴᱟᱠᱟ ᱠᱩᱲᱤ ᱴᱟᱠᱟ ᱥᱚ ᱵᱟᱝ?
ᱦᱮᱸ ᱠᱩᱲᱤ ᱴᱟᱠᱟ ᱥᱚ᱾ ᱵᱟᱨᱜᱮᱞ ᱴᱟᱠᱟ ᱥᱚ᱾ ᱪᱤᱠᱟᱹᱭᱟᱢ ᱡᱚᱢ ᱛᱚ ᱦᱩᱭᱩᱜ ᱜᱮᱭᱟ ᱦᱮᱸ ᱥᱮ᱾
ᱦᱮᱸ ᱦᱮᱸ ᱦᱮᱸ ᱡᱚᱢ ᱫᱚ ᱦᱩᱭᱩᱜ ᱜᱮᱭᱟ ᱚᱱᱟ ᱦᱮᱸ ᱦᱮᱸ᱾ ᱥᱳᱚᱲᱮ ᱠᱚᱵᱮᱱ ᱵᱮᱱᱟᱣ ᱜᱮᱭᱟ ᱛᱟᱦᱚᱞᱮ ᱪᱤᱠᱮᱱ ᱥᱳᱲᱮ?
ᱥᱮ ᱥᱚᱨᱮ ᱛᱟᱯᱮ ᱱᱤᱛᱚᱜ ᱫᱚ ᱵᱟᱭ ᱤᱭᱟᱹ ᱫᱟᱠᱟᱜᱮ ᱮᱢᱚᱱ ᱪᱮ ᱪᱤᱱ ᱠᱟᱫᱟᱟᱭ᱾
ᱟᱪᱪᱷᱟ ᱟᱪᱪᱷᱟ ᱦᱮᱸ ᱦᱮᱸ᱾
ᱫᱟᱠᱟ ᱜᱮ ᱤᱥᱤᱱ ᱠᱟᱫᱟᱭ ᱩᱸ ᱟᱫᱚ ᱩᱱᱤᱭᱟᱜ ᱦᱚᱸ ᱤᱭᱟᱹ ᱫᱚ ᱵᱟᱹᱱᱩᱜ ᱛᱟᱭᱟ ᱥᱟᱦᱟᱱ ᱫᱚ ᱟᱫᱚ ᱤᱧᱮ ᱢᱤᱛᱟᱹᱧ ᱠᱟᱱᱟᱭ ᱞᱟᱹᱭᱟᱭ ᱛᱟᱦᱞᱮ ᱠᱟᱹᱴᱤᱡ ᱤᱥᱤᱱ ᱛᱟᱞᱟᱝ ᱤᱥᱤᱱ ᱛᱟᱞᱟᱝ ᱢᱮ, ᱴᱷᱤᱠ ᱜᱮᱭᱟ ᱛᱟᱦᱞᱮ, ᱦᱮᱸᱥᱮ? ᱱᱚᱜᱼᱚ ᱱᱚᱝᱠᱟᱱ ᱵᱮᱯᱟᱨ ᱟᱨᱠᱤ᱾
ᱦᱩᱸ ᱦᱩᱸ᱾
ᱦᱩᱸᱻᱦᱩᱸ᱾
ᱮᱠᱫᱚᱢ, ᱮᱠᱫᱚᱢ᱾
ᱦᱳᱭ
ᱟᱨ, ᱟᱨ ᱚᱲᱟᱜ ᱠᱚᱨᱮ ᱡᱚᱛᱚ ᱱᱟᱯᱟᱭ ᱵᱟᱲᱟ ᱜᱮᱛᱚ
ᱦᱮᱸ ᱚᱲᱟᱜ ᱠᱚᱨᱮ ᱡᱚᱛᱚ ᱜᱮ ᱱᱤᱛᱚᱜ ᱫᱚ ᱱᱟᱯᱟᱭ ᱵᱟᱲᱟᱭ ᱦᱮᱱᱟᱜ ᱟᱠᱟᱫᱟ ᱟᱫᱚ ᱩᱱᱠᱩ ᱜᱮ ᱟᱹᱴᱤᱡ ᱪᱟᱞᱟᱜ ᱦᱩᱭᱩᱜᱼᱟ ᱟᱵᱟᱨ ᱫᱚ ᱨᱚᱦᱚᱭ ᱨᱮ ᱠᱟᱹᱴᱤᱡ
ᱟᱪᱷᱟ ᱨᱚᱦᱚᱭ ᱥᱮᱱ ᱪᱟᱞᱟᱜᱣ ᱦᱩᱭᱩᱜᱼᱟ, ᱵᱟᱝ
ᱦᱳᱭ
ᱦᱩᱸ, ᱨᱚᱦᱚᱭ ᱛᱟᱦᱞᱮ ᱛᱤᱱᱟᱹᱜ ᱛᱚᱲᱟ ᱠᱚ ᱮᱨ ᱤᱭᱟᱹᱭᱮᱱᱟ ᱦᱟᱨᱟᱭᱮᱱᱟ
ᱛᱚᱞᱟ ᱠᱚᱫᱚ ᱦᱟᱨᱟᱜ-ᱟ ᱵᱚᱠᱚᱧ ᱟᱫᱚ ᱟᱨ ᱯᱚᱸᱨᱚ ᱫᱤᱱ ᱠᱷᱟᱱ ᱜᱮᱛᱚ ᱱᱟᱜ ᱠᱷᱟᱱ ᱟᱫᱚ ᱨᱚᱦᱚᱭ ᱥᱤᱡᱤᱱ ᱦᱮᱡ ᱮᱱᱟ
ᱦᱩᱸ ᱦᱩᱸ ᱮᱠᱫᱚᱢ ᱟᱹᱵᱤᱱ ᱪᱮᱫ ᱟᱯᱮ ᱪᱮᱫ ᱦᱩᱲᱩ ᱯᱮ ᱦᱟᱨᱟᱭ, ᱢᱟᱱᱮ ᱪᱮᱫ ᱦᱩᱲᱩ ᱯᱮ ᱤᱭᱟᱹ ᱠᱟᱫᱟ ᱚᱸᱰᱮ?
ᱪᱮᱫ ᱪᱮᱫ ᱦᱩᱨᱩ ᱡᱮᱠᱚ ᱞᱟᱹᱭᱟ ᱚᱱᱟ ᱧᱩᱛᱩᱢ ᱜᱮ ᱫᱤᱥᱟᱹ ᱵᱟᱝ ᱦᱤᱡᱩᱜ ᱠᱟᱱ ᱛᱤᱧᱟᱹ ᱚᱱᱟ᱾ ᱡᱮ ᱢᱟᱱᱮ ᱪᱮᱫ ᱦᱮᱸ, ᱪᱮᱫ ᱦᱩᱲᱩᱢ ᱞᱟᱹᱭ ᱠᱮᱫᱟ? ᱦᱳᱭ ᱡᱟᱹᱯᱤᱫ ᱥᱮ ᱵᱮᱸᱜᱮᱫ ᱮ ᱛᱟᱦᱮᱸ ᱠᱟᱱ
ᱡᱟᱹᱯᱤᱫ ᱢᱮ ᱢᱟ ᱛᱟᱯᱚᱨᱮ ᱟᱨᱚ ᱤᱭᱟᱹ ᱠᱚ ᱟᱨᱦᱚᱸ ᱟᱹᱰᱤ, ᱟᱹᱰᱤ, ᱟᱹᱰᱤ ᱟᱛᱷᱟ ᱢᱮᱱᱟᱜᱼᱟ ᱟᱫᱚ ᱩᱱᱟᱹᱜᱴᱟ ᱫᱚ
ᱟᱫᱚ ᱩᱱᱟᱹᱜᱴᱟᱜ ᱫᱚ ᱟᱹᱞᱤᱧ ᱦᱚᱸ ᱧᱩᱛᱩᱢ ᱠᱚᱫᱚ ᱵᱟᱲᱟᱭ ᱵᱟᱹᱱᱩᱜ ᱛᱟᱹᱞᱤᱧᱟ, ᱡᱟᱦᱟᱸᱭ ᱠᱚ ᱚᱱᱟ ᱠᱚ ᱛᱚ ᱠᱚ ᱪᱟᱥ ᱵᱟᱲᱟᱭᱟ ᱥᱮ ᱩᱱᱠᱩᱜ ᱜᱮ ᱚᱱᱟ ᱠᱚᱫᱚ ᱵᱷᱟᱜᱤ ᱴᱷᱤᱠ ᱠᱚ ᱞᱟᱹᱭ ᱫᱟᱲᱮᱭᱟᱜᱼᱟ
ᱦᱮᱸ ᱮᱠᱫᱚᱢ ᱟᱫᱚ ᱟᱯᱮ ᱡᱮᱦᱮᱛᱩ ᱚᱲᱟᱜ ᱨᱮᱯᱮ ᱪᱟᱥ ᱠᱮᱫᱟ ᱚᱱᱠᱟ ᱵᱟᱢ
ᱦᱮᱸ ᱟᱫᱚ ᱱᱤᱡᱮ ᱦᱚᱸ ᱱᱤᱡᱮ ᱦᱚᱸᱛᱚ ᱚᱲᱟᱜ ᱨᱮᱠᱚ ᱪᱟᱥᱟ ᱠᱤᱱᱛᱩ ᱟᱫᱚ ᱩᱱᱟᱹᱜᱤᱭᱟᱹ ᱵᱟᱹᱱᱩᱜᱼᱟ ᱥᱮ ᱪᱟᱥ ᱥᱟᱶᱛᱮ ᱡᱚᱯᱲᱟᱣ ᱵᱟᱹᱱᱩᱧᱟ ᱦᱚᱭ ᱡᱚᱯᱲᱟᱣ ᱡᱩᱫᱤ ᱛᱟᱦᱮᱸ ᱦᱩᱭ ᱠᱚᱜᱼᱟ ᱮᱱᱠᱷᱟᱱ ᱠᱤᱪᱷᱩ ᱠᱚᱫᱚ ᱵᱩᱡᱷ ᱦᱩᱭ ᱠᱚᱜ-ᱟ ᱱᱚᱶᱟ ᱫᱚ ᱱᱚᱶᱟ ᱦᱩᱲ ᱠᱟᱱᱟ ᱱᱚᱣᱟ ᱫᱚ ᱦᱟᱱᱟ ᱦᱩᱲᱩ ᱞᱮᱠᱟᱱ ᱱᱚᱣᱟᱴᱟᱜ ᱦᱩᱲᱩᱢ ᱪᱟᱥ ᱞᱮᱠᱷᱟᱱ ᱵᱷᱟᱜᱮ ᱦᱩᱭᱩᱜᱼᱟ
ᱦᱩᱸ ᱦᱩᱸ ᱦᱩᱸ
ᱦᱩᱸ ᱥᱮ
ᱟᱞᱮ ᱫᱚ ᱟᱞᱮ ᱤᱧᱫᱩᱧ ᱞᱟᱹᱭ ᱫᱟ ᱠᱮᱭᱟ ᱠᱤᱱᱛᱩ ᱟᱞᱮ ᱫᱚ ᱡᱟᱹᱯᱤᱫ ᱦᱩᱲᱩ ᱤᱧ ᱫᱩᱧ ᱵᱟᱲᱟᱭ ᱜᱮᱭᱟ ᱟᱨ ᱟᱨ ᱵᱟᱨᱭᱟ ᱯᱮᱭᱟ ᱦᱩᱲᱩ ᱞᱮ ᱪᱟᱥ ᱦᱩᱲᱩ ᱤᱭᱟᱹᱭ ᱜᱮᱭᱟᱞᱮ ᱛᱚ ᱢᱤᱫ ᱴᱤᱡ ᱫᱚ ᱦᱩᱭᱩᱜ ᱠᱟᱱᱟ ᱡᱟᱹᱯᱤᱫ ᱦᱩᱲᱩ ᱟᱨ ᱵᱟᱨᱭᱟ ᱵᱟᱨᱭᱟ ᱢᱤᱫ ᱴᱤᱡ ᱫᱚ ᱟᱨ ᱢᱤᱫᱴᱤᱡ ᱪᱮᱫ ᱛᱟᱦᱮᱸᱠᱟᱱᱟ? ᱧᱩᱛᱩᱢ ᱦᱤᱲᱤᱧ ᱠᱤᱫᱟᱹᱧ
ᱚᱻᱻ
ᱚᱱᱟ ᱠᱤᱱᱛᱩ ᱚᱱᱟ ᱫᱚ ᱠᱤᱱᱛᱩ ᱦᱩᱰᱤᱧ ᱦᱩᱰᱤᱧ ᱤᱭᱟᱹ ᱠᱟᱱᱟ ᱢᱟᱱᱮ ᱦᱩᱰᱤᱧ ᱥᱟᱺᱦᱤᱡ ᱚᱱᱟ ᱫᱚ ᱪᱟᱣᱞᱮ ᱤᱭᱟᱹᱜᱼᱟ
ᱚᱻ
ᱡᱟᱹᱥᱛᱤ ᱡᱟᱹᱥᱛᱤ ᱡᱮᱞᱮᱧ ᱫᱚ ᱵᱟᱝ ᱚᱱᱟ ᱚᱱᱟ ᱦᱩᱲᱩ ᱟᱫᱚ ᱪᱮᱫ ᱦᱩᱲᱩ ᱠᱚᱪᱚ ᱞᱟᱹᱭ ᱭᱟᱠᱚ?
ᱦᱮᱸ ᱦᱚᱸ
ᱛᱟᱯᱚᱨᱮ ᱟᱨᱦᱚᱸ ᱱᱤᱛᱳ ᱢᱟ ᱚᱱᱟ ᱠᱚᱜᱮ ᱨᱚᱦᱚᱭ ᱦᱩᱭ ᱠᱟᱱᱟ
ᱚᱻᱻ
ᱦᱩᱸ
ᱦᱮᱸ ᱛᱚ ᱦᱚᱨᱳ ᱥᱤᱡᱤᱱ ᱨᱮ ᱡᱩᱫᱤ ᱨᱚᱦᱚᱭ ᱠᱟᱜ ᱪᱮᱫ ᱫᱚᱢ ᱡᱚᱢᱟ ᱦᱮᱸ ᱨᱚᱦᱚᱭ ᱫᱚᱨᱠᱟᱨ ᱟᱹᱛᱳ ᱫᱤᱥᱚᱢ ᱨᱮᱢᱟ ᱦᱳᱲᱳ ᱟᱛᱮ ᱜᱮ ᱡᱚᱛᱚ ᱠᱤᱪᱷᱩ ᱜᱮᱛᱟ ᱵᱚᱱ
ᱮᱜᱽᱫᱚᱢ ᱮᱜᱽᱫᱚᱢ
ᱮᱠᱟᱞ ᱛᱮ
ᱦᱩᱲᱩ ᱪᱟᱥ ᱨᱮᱜᱮ ᱟᱵᱚ ᱫᱚ ᱡᱚᱛᱚ ᱠᱤᱪᱷᱩ ᱤᱭᱟᱹ ᱛᱟᱸᱦᱮᱱᱟ ᱴᱟᱠᱟ ᱢᱟᱱᱮ ᱴᱮᱠᱟ ᱫᱟᱨᱟᱢ ᱨᱮᱵᱚ ᱛᱟᱸᱦᱮᱱᱟ
ᱦᱳᱭ ᱦᱩᱸ ᱦᱩᱸ ᱦᱩᱸᱜ ᱛᱟᱦᱚᱞᱮ ᱚᱱᱛᱮ ᱫᱚ ᱟᱯᱮ ᱚᱱᱛᱮ ᱫᱚ ᱡᱷᱚᱛᱚ ᱜᱮ ᱪᱟᱥ ᱪᱮᱛᱟᱱ ᱨᱮᱜᱮ ᱡᱷᱚᱛᱚ ᱠᱤᱪᱷᱩ ᱜᱮ ᱥᱮ
ᱦᱩᱸ ᱦᱩᱸ ᱡᱷᱚᱛᱚ ᱜᱮ
ᱦᱩᱸ
ᱪᱟᱥ ᱪᱮᱛᱟᱱ ᱨᱮᱜᱮ ᱟᱨ ᱪᱤᱠᱟᱹ ᱟᱞᱮ ᱟᱞᱮ ᱱᱚᱰᱮ ᱫᱚ ᱟᱹᱰᱤ ᱠᱚᱢ ᱪᱟᱹᱠᱨᱤ ᱦᱚᱲ ᱢᱮᱱᱟᱜ ᱠᱚᱣᱟ ᱦᱩᱸ
ᱴᱷᱤᱠ ᱜᱮᱭᱟ ᱛᱟᱦᱚᱞᱮ ᱤᱱᱠᱟᱹ ᱜᱮ ᱴᱟᱭᱤᱢ ᱠᱚᱦᱚᱸ ᱦᱩᱭ ᱥᱟᱹᱛ ᱮᱱᱟ
ᱴᱟᱭᱤᱢ ᱛᱤᱱᱟᱹᱜ ᱤᱧ ᱫᱚ ᱦᱟᱯᱮ ᱟᱣᱨᱤ ᱧᱮᱞᱟ ᱚ
ᱟᱨᱦᱚᱸ ᱯᱷᱳᱱ ᱦᱮᱸ ᱟᱨᱚ ᱯᱷᱳᱱ ᱦᱩᱭᱩᱜᱼᱟ ᱦᱟᱸᱜ ᱤᱱᱠᱟᱹ ᱜᱮ
ᱚᱠᱛᱚ ᱠᱚᱦᱚᱸ ᱥᱮᱴᱮᱨ ᱦᱤᱡᱩᱜ ᱠᱟᱱᱟ ᱦᱮᱸ ᱥᱮ ᱵᱟᱝ
ᱦᱮᱸ ᱦᱮᱸ ᱟᱫᱚ ᱤᱱᱠᱟᱹ ᱜᱮ ᱟᱨᱚ ᱯᱷᱳᱱ ᱦᱩᱭᱩᱜᱼᱟ ᱱᱟᱜ ᱴᱷᱤᱠ ᱟᱪᱷᱮ
ᱦᱮᱸ ᱴᱷᱤᱠ ᱜᱮ ᱴᱷᱤᱠ
ᱡᱚᱦᱟᱨ ᱜᱮ ᱢᱟ